ᱦᱩᱸ ᱦᱮᱞᱳ᱾
ᱦᱮᱸ ᱢᱮᱱᱫᱤᱧ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱜᱮᱭᱟ᱾
ᱩᱜ ᱟᱪᱪᱷᱟ᱾
ᱦᱳᱭ ᱦᱮᱸ ᱡᱚᱦᱟᱨ ᱜᱮ᱾
ᱦᱩᱸ ᱡᱚᱢ ᱵᱟᱲᱟ ᱠᱚᱫᱚ ᱦᱩᱭᱮᱱ ᱛᱟᱵᱮᱱᱟ ᱥᱮ ᱟᱹᱣᱨᱤ?
ᱡᱚᱢ ᱵᱟᱲᱟ ᱠᱚᱫᱚ ᱟᱹᱣᱨᱤ ᱦᱩᱭᱩᱜᱼᱟ᱾
ᱟᱪᱪᱷᱟ ᱟᱫᱚ ᱦᱟᱸᱜ ᱛᱤᱨᱮ ᱦᱟᱸᱜ ᱵᱮᱱ ᱡᱚᱢ ᱵᱟᱲᱟᱭᱟ ᱟᱹᱰᱤ ᱚᱠᱚᱡ ᱧᱤᱫᱟᱹᱭᱮᱱ ᱫᱚ?
ᱡᱚᱢ ᱦᱩᱭᱩᱜᱼᱟ ᱥᱟᱲᱮ ᱫᱚᱥᱴᱟ ᱥᱮᱜ᱾
ᱟᱪᱪᱷᱟ᱾
ᱦᱳᱭ ᱟᱵᱮᱱᱟᱜ ᱡᱚᱢ ᱵᱟᱲᱟ ᱠᱚᱫᱚ ᱦᱩᱭᱱᱟᱥᱮ?
ᱟᱹᱞᱤᱧᱟᱜ ᱫᱚ ᱦᱩᱭ ᱦᱟᱛᱟᱲᱟ ᱠᱟᱱᱟ ᱦᱟᱸᱜ ᱦᱩᱭ ᱫᱚ᱾ ᱦᱩᱸᱜ᱾
ᱪᱮᱫ ᱵᱤᱱ ᱩᱛᱩ ᱞᱮᱜᱼᱟ?
ᱩᱛᱩ ᱞᱮᱜᱼᱟ ᱞᱤᱧ ᱡᱮᱞ ᱛᱮᱦᱮᱧ ᱫᱚ ᱾
ᱚ ᱛᱮᱦᱤᱧ ᱫᱚ ᱛᱚᱵᱮ ᱵᱷᱟᱜᱮᱭᱟᱜ ᱜᱮ ᱦᱩᱭ ᱟᱠᱟᱱ ᱛᱟᱦᱮᱸᱫ?
ᱦᱳᱭ, ᱵᱷᱟᱜᱮ ᱜᱮ ᱦᱩᱭ ᱟᱠᱟᱱᱟ ᱾
ᱚᱻ
ᱟᱫᱚ ᱦᱟᱸᱜ ᱠᱟᱹᱢᱤ ᱞᱟᱸᱜᱟᱛᱮ ᱢᱚᱪᱟ ᱠᱚᱦᱚᱸ ᱵᱮᱥ ᱵᱟᱝ ᱟᱹᱭᱠᱟᱹᱜ ᱠᱟᱱᱟ, ᱟᱫᱚ ᱤᱱᱟᱹ ᱠᱷᱟᱹᱛᱤᱨ ᱛᱮ ᱦᱟᱸᱜ ᱛᱮᱦᱮᱧ ᱫᱚ ᱠᱟᱹᱴᱤᱡ ᱡᱤᱞ ᱞᱤᱧ ᱟᱹᱜᱩ ᱠᱮᱫᱟ ᱾
ᱚ, ᱢᱟᱡᱷᱮ ᱢᱟᱡᱷᱮ ᱡᱤᱞ ᱦᱚᱸ ᱵᱟᱢ ᱡᱚᱢ ᱞᱮᱠᱷᱟᱱ ᱵᱮᱥ ᱵᱟᱝ ᱵᱩᱡᱷᱟᱹᱜᱼᱟ, ᱦᱚᱲᱢᱚᱮ ᱡᱳᱨ ᱠᱚ ᱵᱟᱝ ᱵᱩᱡᱷᱟᱹᱜᱼᱟ ᱾
ᱦᱳᱭ, ᱦᱚᱲᱢᱚ ᱨᱮ ᱡᱳᱨ ᱦᱚᱸ ᱵᱟᱝ ᱟᱹᱭᱠᱟᱹᱜᱼᱟ ᱪᱮᱫ ᱦᱚᱸ ᱵᱟᱝ ᱾
ᱦᱳᱭ ᱾
ᱦᱻᱦᱩᱸ᱾ ᱟᱫᱚ ᱦᱟᱸᱜ ᱛᱮᱦᱮᱧ ᱫᱚ ᱠᱟᱹᱴᱤᱡ ᱟᱛᱩ ᱴᱚᱞᱟ ᱤᱫᱤ ᱠᱟᱛᱮ ᱜᱮᱞᱟᱝ ᱜᱟᱞᱢᱟᱨᱟᱜᱼᱟ ᱦᱟᱸᱜ ᱾
ᱦᱳᱭ ᱢᱟ ᱾
ᱦᱩᱸ ᱾ ᱞᱟᱹᱭ ᱫᱟᱹᱞᱤᱧ ᱟᱯᱮ ᱥᱮᱫ ᱫᱚ ᱦᱟᱸᱜ ᱚᱠᱟ ᱞᱮᱠᱟ ᱟᱹᱛᱳ ᱫᱤᱥᱚᱢ ᱠᱚᱫᱚ? ᱚᱱᱛᱮ ᱱᱟᱜ ᱚᱲᱟᱜ ᱫᱩᱣᱟᱹᱨ ᱠᱚᱫᱚ ᱚᱠᱟ ᱞᱮᱠᱟ?
ᱟᱞᱮ ᱥᱮᱱᱟᱜ ᱚᱲᱟᱜ ᱫᱩᱣᱟᱹᱨ ᱫᱚ, ᱩᱸ ᱦᱟᱸᱰᱮ ᱱᱟᱰᱮ ᱢᱮᱱᱟᱜ ᱟ ᱢᱟᱱᱮ ᱱᱚᱝᱠᱟ ᱡᱮ, ᱢᱤᱫ ᱯᱟᱱᱛᱮ ᱛᱮ ᱢᱮᱱᱟᱜᱼᱟ ᱚᱱᱠᱟ ᱫᱚ ᱵᱟᱝ ᱟ ᱾
ᱟᱪᱪᱷᱟ ᱾
ᱦᱳᱭ, ᱟᱯᱮ ᱥᱮᱱᱟᱜ ᱫᱚ?
ᱚ ᱟᱪᱪᱷᱟ, ᱟᱞᱮ ᱥᱮᱱᱟᱜ ᱚᱲᱟᱜ ᱫᱩᱣᱟᱹᱨ ᱫᱚ ᱦᱟᱸᱜ ᱚᱱᱠᱟ ᱢᱤᱫ ᱞᱮᱛᱟᱲ ᱛᱮᱜᱮ ᱦᱟᱸᱜ ᱢᱮᱱᱟᱜ ᱠᱟᱫᱟ ᱾
ᱟᱪᱪᱷᱟ ᱟᱪᱪᱷᱟ ᱾
ᱚᱱ ᱚᱱᱠᱟ ᱪᱷᱟᱰᱟ ᱠᱚᱫᱚ ᱦᱟᱸᱜ ᱵᱟᱹᱱᱩᱜ ᱠᱟᱫᱟ ᱾
ᱚ, ᱢᱚᱡᱽ ᱜᱮ ᱧᱮᱞᱚᱜᱼᱟ ᱚᱱᱠᱟᱱᱟᱜ ᱢᱟ ᱾
ᱦᱳᱭ, ᱢᱚᱡᱽ ᱦᱚᱸ ᱢᱚᱸᱡᱽ ᱜᱮ ᱧᱮᱞᱚᱜᱼᱟ, ᱟᱨ ᱮᱠᱞᱟ ᱦᱚᱸ ᱚᱱᱠᱟ ᱵᱟᱝ ᱟᱴᱠᱟᱨᱚᱜᱼᱟ ᱾
ᱦᱳᱭ ᱦᱳᱭ ᱾
ᱦᱩᱸ ᱾
ᱚᱲᱟᱜ ᱥᱳᱨ ᱥᱳᱨ ᱚᱲᱟᱜ ᱛᱚ ᱾
ᱦᱳᱭ, ᱟᱛᱳ ᱨᱮᱱ ᱥᱟᱱᱟᱢ ᱦᱚᱲ ᱛᱮᱫᱚ ᱢᱤᱫ ᱥᱟᱶᱛᱮᱢ ᱛᱟᱦᱮᱱᱟ ᱾
ᱦᱩᱸ ᱦᱩᱸ ᱾
ᱦᱩᱸ ᱾
ᱟᱞᱮ ᱥᱮᱫ ᱫᱚ ᱡᱮᱢᱚᱱ ᱮᱸ ᱱᱚᱸᱰᱮ ᱵᱟᱨᱭᱟ ᱚᱲᱟᱜ ᱠᱷᱟᱱ ᱦᱟᱸᱰᱮ ᱢᱤᱫᱴᱮᱱ ᱦᱟᱸᱰᱮ ᱯᱮᱭᱟ ᱠᱷᱟᱱ ᱱᱚᱰᱮ ᱢᱤᱫᱴᱮᱱ ᱚᱱᱠᱟ ᱢᱮᱱᱟᱜ ᱟᱠᱟᱜᱼᱟ ᱾
ᱟᱪᱪᱷᱟ ᱟᱪᱪᱷᱟ ᱾
ᱦᱳᱭ ᱾
ᱦᱳᱭᱛᱚ ᱟᱫᱚ ᱛᱟᱦᱚᱞᱮ ᱦᱟᱸᱜ ᱟᱯᱮ ᱥᱮᱱᱟᱜ ᱚᱲᱟᱜ ᱫᱩᱣᱟᱹᱨ ᱨᱮᱱᱟᱜ ᱪᱟᱞ ᱠᱚᱫᱚ ᱚᱠᱟ ᱞᱮᱠᱟ?
ᱟᱞᱮ ᱥᱮᱱᱟᱜ ᱚᱲᱟᱜ ᱫᱩᱣᱟᱹᱨ ᱨᱮᱱᱟᱜ ᱪᱟᱞ ᱫᱚ ᱱᱮᱛᱟᱨ ᱢᱟ ᱵᱩᱥᱩᱵ ᱠᱚᱫᱚ ᱡᱷᱚᱛᱚ ᱠᱚ ᱚᱪᱚ ᱜᱤᱰᱤ ᱠᱟᱜᱼᱟ ᱠᱚ ᱟᱨ ᱟᱨ ᱡᱮᱢᱚᱱ ᱱᱤᱛᱚᱜ ᱫᱚ ᱮᱥᱵᱮᱥᱴᱟᱨ ᱠᱚ, ᱴᱤᱝ ᱠᱚ᱾
ᱦᱳᱭ ᱦᱳᱭ ᱾
ᱛᱟᱨᱯᱚᱨᱮ ᱛᱮ, ᱩᱸ ᱢᱤᱫ ᱵᱟᱨ ᱦᱚᱲᱟᱜ ᱴᱟᱞᱤ ᱠᱚ ᱢᱮᱱᱟᱜ ᱜᱮᱭᱟ ᱾
ᱟᱪᱪᱷᱟ ᱾
ᱢᱮᱱᱠᱷᱟᱱ ᱚᱱᱟ, ᱠᱷᱚᱞᱟ ᱠᱷᱚᱞᱟᱛᱮ ᱡᱟᱦᱟᱸ ᱚᱲᱟᱜ ᱠᱚ ᱫᱟᱵ ᱠᱟᱜᱼᱟ ᱚᱱᱟ ᱫᱚ ᱵᱟᱝ ᱧᱮᱞ ᱧᱟᱢᱚᱜᱚᱜᱼᱟ ᱱᱮᱛᱟᱨ ᱫᱚ ᱾
ᱪᱮᱜ ᱠᱷᱳᱞᱟ ᱛᱮ?
ᱦᱮᱸ, ᱠᱷᱚᱞᱟ ᱢᱤᱫ ᱨᱚᱠᱚᱢᱟᱜ ᱧᱟᱢᱚᱜᱼᱟ, ᱢᱟᱱᱮ ᱯᱟᱹᱦᱤᱞ ᱚᱱᱟ ᱛᱮᱠᱚ ᱫᱟᱵ ᱛᱟᱦᱮᱸᱜ ᱟᱠᱚ ᱾
ᱟᱪᱪᱷᱟ ᱟᱪᱪᱷᱟ ᱾
ᱦᱳᱭ
ᱟᱹᱰᱤ ᱱᱟᱯᱟᱭ
ᱦᱮᱸ ᱚᱱᱠᱟᱱᱟᱜ ᱢᱟ ᱱᱮᱛᱟᱨ ᱢᱟ ᱱᱚᱣᱟ ᱟᱞᱮ ᱥᱮᱫ ᱫᱚ ᱵᱟᱝ ᱧᱮᱞ ᱧᱟᱢᱚᱜᱚᱜᱼᱟ ᱚᱱᱟ ᱡᱷᱟᱲᱠᱷᱚᱱᱰ ᱥᱮᱫ ᱫᱚ ᱮᱠᱷᱚᱱᱚ ᱧᱮᱞ ᱧᱟᱢᱚᱜᱚᱜ ᱜᱮᱭᱟ᱾
ᱟᱪᱪᱷᱟ᱾
ᱦᱳᱭ᱾
ᱦᱳᱭᱛᱚ ᱟᱫᱚ ᱦᱟᱸᱜ ᱛᱟᱞᱦᱮ, ᱴᱟᱞᱤ ᱠᱚᱫᱚ ᱦᱟᱸᱜ ᱟᱯᱮ ᱥᱮᱫ ᱫᱚ ᱵᱟᱹᱱᱩᱜ ᱟᱠᱟᱫᱟ ᱛᱚ᱾
ᱢᱤᱫ ᱵᱟᱨ ᱦᱚᱲᱟᱜ ᱢᱮᱱᱟᱜ ᱟᱠᱟᱜᱼᱟ᱾
ᱟᱪᱪᱷᱟ ᱟᱪᱪᱷᱟ, ᱦᱳᱭᱛᱚ ᱟᱫᱚ ᱟᱞᱮ ᱥᱮᱫ ᱫᱚ ᱡᱮᱢᱚᱱ ᱦᱮᱱᱟᱜ ᱟᱠᱟᱟᱜᱼᱟ, ᱮᱠᱷᱮᱱ ᱵᱩᱥᱩᱵ ᱚᱲᱟᱜ ᱜᱮ ᱧᱮᱞ ᱧᱟᱢᱚᱜᱼᱟ᱾
ᱚ ᱟᱪᱪᱷᱟ ᱢᱮᱱᱠᱷᱟᱱ ᱵᱩᱥᱩᱵ ᱵᱩᱥᱩᱵ ᱚᱲᱟᱜ ᱢᱟ ᱢᱚᱸᱡᱽ ᱜᱮ ᱨᱮᱭᱟᱲ ᱜᱮ ᱵᱩᱡᱷᱟᱹᱜᱼᱟ᱾
ᱦᱮᱸ ᱨᱮᱭᱟᱲ ᱢᱟ ᱨᱮᱭᱟᱲ ᱜᱮ ᱵᱩᱡᱷᱟᱹᱜᱼᱟ ᱟᱫᱚ ᱮᱱᱛᱮ ᱨᱮᱦᱚᱸ ᱚᱝᱠᱟ ᱦᱚᱭ ᱵᱷᱟᱨᱰᱩ ᱠᱚ ᱦᱮᱡ ᱞᱮᱱᱠᱷᱟᱱ ᱦᱟᱸᱜ ᱫᱚᱢᱮ ᱵᱚᱛᱚᱨ᱾
ᱦᱮᱸ ᱵᱩᱥᱩᱵ ᱨᱮᱱᱟᱜ
ᱦᱩᱸ ᱚᱴᱟᱝ ᱚᱴᱟᱝ ᱟᱭ ᱚᱱᱟ ᱠᱷᱟᱹᱛᱤᱨ ᱜᱮᱛᱚ
ᱦᱚᱸᱻ
ᱵᱚᱛᱚᱨ ᱜᱮᱢ ᱟᱹᱭᱠᱟᱹᱣ ᱠᱮᱭᱟ
ᱟᱯᱮ ᱥᱮᱫ ᱫᱚ ᱢᱟᱱᱮ ᱢᱤᱫᱴᱮᱱ ᱦᱚᱸ ᱤᱥᱵᱮᱥᱴᱟᱨ ᱠᱚᱫᱚ ᱵᱟᱹᱱᱩᱜ ᱟᱠᱟᱜᱼᱟ ᱴᱤᱱ ᱠᱚᱼᱼ
ᱵᱟᱝ ᱟᱞᱮᱥᱮᱫ ᱫᱚ ᱡᱷᱚᱛᱚ ᱜᱮ ᱦᱟᱥᱟ ᱚᱲᱟᱜ
ᱚᱻ
ᱟᱫᱚ ᱦᱟᱸᱜ ᱱᱮᱛᱟᱨ ᱫᱚ ᱟᱭᱢᱟ ᱦᱚᱲᱜᱮ ᱥᱚᱨᱠᱟᱨ ᱠᱷᱚᱡ ᱚᱲᱟᱜ ᱠᱚᱠᱚ ᱧᱟᱢ ᱟᱠᱟᱫ ᱛᱮ ᱟᱫᱚ ᱚᱱᱟ ᱠᱷᱟᱹᱛᱤᱨ ᱛᱮ ᱟᱭᱢᱟ ᱠᱚ ᱥᱩᱠ ᱟᱠᱟᱜᱼᱟ ᱦᱟᱸᱜ᱾
ᱦᱮᱸ ᱦᱮᱸ ᱯᱟᱠᱟ ᱚᱲᱟᱜ ᱟᱠᱟᱫ ᱟᱠᱚ ᱵᱟᱝ ᱥᱮ
ᱦᱚᱭ ᱦᱩᱸ ᱚᱱᱟ ᱦᱟᱹᱛᱤᱧ ᱢᱮ
ᱟᱸᱩᱹᱥ
ᱟᱨ ᱛᱟᱦᱞᱮ ᱟᱯᱮ ᱥᱮᱱᱟᱜ ᱚᱲᱟᱜ ᱫᱩᱣᱟᱹᱨ ᱠᱚᱫᱚ ᱡᱟᱦᱟᱸ
ᱦᱩᱸ
ᱚᱱᱟ ᱫᱚ ᱦᱟᱸᱜ ᱚᱠᱟ ᱞᱮᱠᱟ ᱠᱚ ᱯᱚᱛᱟ ᱯᱚᱛᱤᱭᱟ
ᱟᱞᱮ ᱥᱮᱱᱟᱜ ᱚᱲᱟᱜ ᱫᱩᱣᱟᱹᱨ ᱠᱚᱢᱟ ᱵᱮᱥᱤ ᱱᱚᱝᱠᱟ ᱱᱚᱠᱥᱟ ᱠᱚᱫᱚ ᱵᱟᱝᱠᱚ ᱱᱚᱠᱥᱟᱭ ᱜᱮᱭᱟ ᱡᱮᱢᱚᱱ ᱱᱮᱛᱟᱨ ᱠᱚ ᱱᱚᱠᱥᱟᱭᱮᱫᱼᱟ ᱠᱚ
ᱟᱪᱪᱷᱟ
ᱚᱱᱠᱟ ᱫᱚ ᱵᱟᱝᱠᱚ ᱱᱚᱠᱥᱟᱭ ᱜᱮᱭᱟ ᱠᱚ ᱮᱢ- ᱮᱸᱻ ᱮᱢᱱᱤ ᱜᱮᱠᱚ ᱯᱩᱸᱰ ᱦᱟᱥᱟ ᱠᱚᱛᱮ ᱠᱚ ᱯᱳᱸᱰ ᱯᱳᱰ ᱟᱠᱚ᱾
ᱟᱹᱰᱤ ᱱᱟᱯᱟᱭ
ᱦᱳᱭ
ᱟᱫᱚ ᱦᱟᱸᱜ
ᱛᱟᱣ ᱢᱟᱱᱮ ᱱᱚᱣᱟ ᱫᱚ ᱦᱟᱸᱰᱮ ᱱᱟᱰᱮ ᱚᱲᱟᱜ ᱛᱚ ᱩᱱᱟᱹᱜ ᱢᱚᱸᱡᱽ ᱫᱚ ᱵᱟᱝ ᱧᱮᱞᱚᱜᱼᱟ ᱡᱟᱦᱟᱸ ᱢᱟᱱᱮ ᱚᱱᱮ ᱟᱢᱮᱢ ᱞᱟᱹᱭ ᱠᱮᱫ ᱫᱚ ᱡᱟᱦᱟᱸ ᱟᱯᱮ ᱫᱚ ᱢᱤᱫ ᱞᱟᱭᱤᱱ ᱛᱮ ᱚᱲᱟᱜ ᱚᱱᱟ ᱢᱟ ᱯᱚᱛᱟᱣ ᱞᱮᱠᱷᱟᱱ ᱢᱟ ᱟᱹᱰᱤ ᱢᱚᱡᱽ ᱜᱮ ᱧᱮᱞᱚᱜ᱾
ᱦᱮᱸ ᱦᱚᱭ ᱦᱚᱸ ᱢᱚᱸᱡᱽ ᱜᱮ ᱧᱮᱞᱚᱜᱼᱟ ᱦᱟᱸᱜ ᱾
ᱚ ᱟᱨ ᱟᱯᱮ ᱥᱮᱫ ᱫᱚ ᱱᱚᱠᱥᱟᱭ ᱜᱮᱭᱟ ᱠᱚ ᱚᱲᱟᱜ ᱠᱚ?
ᱟᱞᱮᱥᱮᱫ ᱚᱲᱟᱜ ᱫᱩᱣᱟᱹᱨ ᱫᱚ ᱦᱟᱸᱜ ᱚᱱᱠᱟ ᱱᱚᱠᱥᱟ ᱫᱚ ᱵᱟᱝ ᱠᱚ ᱱᱚᱠᱥᱟᱭ ᱜᱮᱭᱟ ᱟᱞᱮᱥᱮᱜ ᱦᱚᱸ, ᱟᱯᱮ ᱚᱱᱛᱮ ᱞᱮᱠᱟᱜᱮ ᱥᱚᱡᱷᱮ ᱥᱚᱡᱷᱮ ᱠᱚ ᱴᱟᱱᱟᱣ ᱠᱟᱜᱼᱟ ᱦᱟᱸᱜ᱾
ᱚᱻ
ᱦᱩᱸᱻᱟᱨ ᱟᱫᱚᱢ ᱟᱫᱚᱢ ᱦᱚᱲ ᱫᱚ ᱦᱟᱸᱜ ᱠᱚ ᱱᱚᱠᱥᱟᱭ ᱜᱮᱭᱟ ᱡᱟᱦᱟᱸᱭ ᱠᱚᱣᱟᱜ ᱚᱱᱠᱟ ᱵᱷᱤᱛ ᱚᱠᱟᱨᱮᱠᱚ ᱚᱥᱟᱨ ᱜᱮ ᱛᱟᱠᱚᱣᱟ ᱟᱹᱰᱤ ᱚᱥᱟᱨ ᱥᱮ ᱟᱹᱰᱤ ᱡᱮᱞᱮᱧ
ᱟᱪᱪᱷᱟ ᱢᱟᱱᱮ ᱚᱱᱠᱟᱱᱟᱜ ᱨᱮᱫᱚ ᱠᱟᱹᱴᱤᱡ ᱢᱚᱸᱡᱽ ᱧᱚᱜ ᱧᱮᱞᱚᱜᱼᱟ ᱵᱟᱝ ᱥᱮ
ᱦᱳᱭ ᱦᱳᱭ ᱚᱱᱠᱟᱱᱟᱜ ᱫᱚ ᱠᱟᱹᱴᱤᱡ ᱢᱚᱡᱽ ᱧᱚᱜ ᱧᱮᱞᱚᱜᱼᱟ᱾
ᱚᱸ
ᱟᱪᱪᱷᱟ ᱟᱨ ᱟᱨ ᱟᱞᱮ ᱥᱮᱫ ᱫᱚ ᱦᱟᱸᱜ ᱚᱱᱠᱟ ᱦᱟᱥᱟ ᱚᱲᱟᱜ ᱠᱚᱦᱚᱸ ᱧᱮᱞ ᱧᱟᱢ ᱫᱚ ᱧᱮᱞ ᱧᱟᱢᱚᱼᱟ ᱟᱫᱚ ᱦᱟᱥᱟ ᱚᱲᱟᱜ ᱠᱷᱚᱱ ᱦᱚᱸ ᱱᱮᱛᱟᱨ ᱫᱚ ᱟᱫᱚ ᱦᱟᱜ ᱚᱱᱮ ᱤᱱᱫᱨᱟ ᱵᱟᱥ ᱦᱚᱸᱠᱚ ᱮᱢ ᱟᱠᱣᱟᱱᱮᱜᱼᱟ
ᱦᱩᱸ ᱦᱩᱸ
ᱛᱚ ᱚᱱᱟ ᱠᱚ ᱟᱛᱮᱜ ᱦᱟᱜ ᱚᱱᱟ ᱠᱚ ᱠᱷᱟᱹᱛᱤᱨ ᱟᱸᱼ ᱚᱲᱟᱜ ᱠᱷᱚᱱ ᱠᱟᱹᱴᱤᱡ ᱠᱚ ᱡᱩᱴᱤᱜ ᱵᱟᱲᱟ ᱠᱟᱜ ᱛᱮ ᱠᱟᱹᱴᱤᱡ ᱵᱟᱹᱲᱛᱤ ᱧᱮᱞ ᱧᱟᱢᱚᱜ ᱠᱟᱱᱟ ᱾
ᱟᱪᱪᱷᱟ ᱠᱟᱹᱴᱤᱡ ᱵᱚᱲᱚ ᱧᱚᱜ ᱠᱚ ᱟᱲᱟᱜ ᱟᱠᱟᱫᱼᱟ ᱵᱟᱝ ᱥᱮ ᱾
ᱦᱳᱭ ᱦᱳᱭ
ᱚᱻ
ᱦᱩᱸ ᱟᱨ ᱛᱟᱦᱚᱞᱮᱼᱼ ᱩᱸᱻ ᱟᱞᱮ ᱟᱯᱮ ᱥᱮᱱᱟᱜ ᱚᱱᱟ ᱟᱹᱛᱩ ᱴᱚᱞᱟ ᱨᱮᱭᱟᱜ ᱦᱚᱨ ᱰᱟᱦᱟᱨ ᱠᱚᱫᱚ ᱚᱠᱟ ᱞᱮᱠᱟ?
ᱦᱮᱸ ᱟᱞᱮ ᱥᱮᱱᱟᱜ ᱟᱹᱛᱩ ᱴᱚᱞᱟ ᱨᱮᱱᱟᱜ ᱦᱚᱨ ᱰᱟᱦᱟᱨ ᱠᱚᱫᱚ, ᱱᱤᱛᱛᱩᱜ ᱢᱟᱠᱚ ᱴᱷᱟᱞᱟᱭ ᱟᱠᱟᱫᱼᱟ ᱟᱠᱚ ᱾ ᱜᱳᱴᱟ ᱟᱛᱳ ᱚᱛᱳ ᱜᱮ ᱾
ᱦᱳᱭ ᱦᱳᱭ ᱰᱟᱜᱟᱭᱟᱜᱟᱜ ᱠᱟᱜ ᱱᱤᱛᱚᱜ ᱫᱚ
ᱦᱳᱭ ᱰᱷᱟᱞᱟᱭ ᱠᱟᱜᱼᱟ ᱠᱚ ᱾
ᱟᱹᱰᱤ ᱱᱟᱯᱟᱭ
ᱟᱯᱮ ᱥᱮᱱᱟᱜ ᱫᱚ?
ᱟᱞᱮ ᱥᱮᱫ ᱦᱚᱸ ᱚᱱᱠᱟ ᱜᱮ ᱰᱷᱟᱞᱟᱭ ᱠᱟᱜᱼᱟ ᱠᱚ ᱰᱷᱟᱞᱟᱭ ᱫᱚ ᱾
ᱚ ᱾
ᱟᱫᱚ ᱦᱟᱸᱜ ᱩᱱᱟᱹᱜ ᱵᱮᱥᱴᱷᱤᱠ ᱫᱚ ᱵᱟᱠᱚ ᱰᱷᱟᱞᱟᱭ ᱟᱠᱟᱫᱟᱼᱟ ᱟᱠᱷᱟᱡ ᱠᱚ ᱰᱷᱟᱞᱟᱭ ᱟᱠᱟᱫᱟ
ᱚ ᱾
ᱟᱨ ᱢᱮᱛᱟ ᱠᱚ ᱠᱟᱱ ᱠᱷᱟᱡ ᱫᱚ ᱦᱟᱸᱜ ᱫᱚᱢᱮ ᱠᱚ ᱨᱟᱹᱜᱤᱜᱼᱟ, ᱟᱞᱮ ᱥᱮᱫ ᱚᱱᱛᱮ ᱦᱚᱲ ᱫᱚ ᱾
ᱟᱪᱪᱷᱟ ᱾
ᱤᱱᱟᱹ ᱠᱷᱟᱹᱛᱤᱨ ᱛᱮ ᱚᱱᱟ ᱠᱟᱹᱢᱤ ᱪᱟᱞᱟᱜ ᱠᱟᱱ ᱞᱮᱠᱟ ᱜᱮᱞᱮ ᱟᱫᱚ ᱚᱱᱟ ᱠᱚᱨᱮ ᱜᱮᱞᱮ ᱛᱟᱲᱟᱢ ᱵᱟᱲᱟᱭᱟ ᱪᱷᱮᱡ ᱵᱮᱡ ᱾
ᱦᱮᱸ ᱟᱫᱚ ᱪᱮᱫ ᱮᱢ ᱪᱤᱠᱟᱹ ᱫᱟᱲᱮᱭᱟᱜᱼᱟ ᱢᱮᱛᱟ ᱠᱚ ᱠᱷᱟᱱ ᱩᱱᱠᱩ ᱨᱟᱹᱜᱤ ᱫᱚ ᱠᱚ ᱾
ᱦᱳᱭ ᱦᱳᱭ ᱾
ᱦᱳᱭ ᱾ ᱚ ᱟᱞᱮ ᱥᱮᱫ ᱢᱟ ᱵᱮᱱᱟᱣ ᱫᱚ ᱠᱚ ᱵᱮᱱᱟᱣ ᱠᱟᱜ ᱜᱮ, ᱟᱫᱚ ᱱᱟᱯᱟᱭ ᱥᱟᱦᱤᱡ ᱜᱮᱠᱚ ᱵᱮᱱᱟᱣ ᱟᱠᱟᱜᱼᱟ ᱾
ᱟᱪᱪᱷᱟ ᱾
ᱦᱚᱭ ᱾
ᱦᱳᱭᱛᱚ, ᱟᱫᱚ ᱦᱟᱸᱜ ᱟᱛᱳ ᱴᱚᱞᱟ ᱨᱮᱱ ᱦᱚᱲ ᱫᱚ ᱟᱫᱚ ᱟᱯᱮ ᱫᱚ ᱪᱮᱫ ᱫᱟᱜ ᱯᱮ ᱧᱩᱭ ᱜᱮᱭᱟ ᱠᱩᱧ ᱫᱟᱜ ᱥᱮ, ᱠᱚᱞ ᱫᱟᱜ?
ᱦᱮᱸ ᱟᱞᱮ ᱫᱚ ᱱᱤᱛᱚᱜ ᱫᱚ ᱠᱩᱧ ᱫᱟᱜ ᱜᱮᱞᱮ ᱧᱩᱭ ᱜᱮᱭᱟᱞᱮ ᱾
ᱟᱪᱪᱷᱟ ᱾
ᱦᱳᱭ, ᱠᱚᱞ ᱠᱚ ᱢᱮᱱᱟᱜ ᱠᱚᱞ ᱠᱚ ᱢᱮᱱᱟᱜ ᱨᱮᱦᱚᱸ ᱠᱚᱞ ᱫᱚ ᱟᱫᱚ ᱩᱱᱟᱹᱜ ᱫᱚ ᱵᱟᱝᱞᱮ ᱧᱩᱭ ᱜᱮᱭᱟ ᱠᱩᱧ ᱫᱟᱜ ᱜᱮ ᱵᱤᱥᱤ ᱫᱚᱞᱮ ᱧᱩᱭ ᱜᱮᱭᱟᱞᱮ ᱾
ᱟᱪᱪᱷᱟ ᱟᱪᱪᱷᱟ ᱾
ᱦᱳᱭ, ᱟᱯᱮ ᱥᱮᱫ ᱫᱚ?
ᱟᱞᱮᱥᱮᱫ ᱫᱚ ᱦᱟᱸᱜ ᱠᱚᱞ ᱠᱩᱧ ᱫᱟᱜ ᱫᱚ ᱵᱟᱞᱮ ᱧᱩᱭᱟ ᱟᱞᱮ ᱫᱚ ᱦᱟᱸᱜ ᱾
ᱪᱮᱫ ᱫᱟᱜ ᱯᱮ ᱧᱩᱭᱟ ᱛᱟᱦᱚᱞᱮ?
ᱟᱞᱮᱥᱮᱫ ᱫᱚ ᱰᱟᱹᱰᱤ ᱦᱟᱸᱜ ᱵᱟᱹᱲᱛᱤ ᱧᱮᱞ ᱧᱟᱢᱚᱜᱼᱟ ᱾
ᱚ ᱚ ᱢᱟᱱᱮ ᱟᱯᱮ ᱥᱮᱫ ᱫᱚ ᱰᱟᱹᱰᱤ ᱫᱟᱜ ᱵᱮᱥᱤ ᱧᱮᱞ ᱧᱟᱢᱚᱜᱚᱜᱼᱟ ᱵᱟᱝ ᱥᱮ?
ᱦᱳᱭ ᱦᱳᱭ, ᱟᱫᱚ ᱰᱟᱹᱰᱤ ᱫᱟᱜ ᱜᱮ ᱦᱟᱸᱜ ᱞᱮ ᱧᱩᱭᱟ ᱟᱫᱚ
ᱚ, ᱰᱟᱹᱰᱤ ᱫᱟᱜ ᱫᱚ ᱪᱮᱫ ᱞᱮᱠᱟ ᱵᱩᱡᱷᱟᱹᱜ ᱜᱮᱭᱟ?
ᱟᱹᱰᱤ ᱪᱚᱨᱚᱠ ᱵᱩᱡᱷᱟᱹᱜᱼᱟ ᱦᱮᱲᱮᱢ ᱜᱮ ᱾
ᱚ ᱾
ᱦᱤᱲᱤᱧ ᱜᱮ ᱵᱟᱝ ᱦᱤᱲᱤᱧ ᱧᱚᱜ-ᱟ ᱾
ᱟᱪᱪᱷᱟ ᱾
ᱦᱩᱸ, ᱟ ᱛᱟᱦᱞᱮ ᱟᱵᱮᱱ, ᱦᱳᱭ ᱢᱟ ᱞᱟᱹᱭ ᱵᱮᱱ ᱾
ᱚᱱᱟ ᱢᱟ ᱟᱨᱚ ᱨᱮᱭᱟᱲ ᱜᱮ ᱵᱩᱡᱷᱟᱹᱜᱼᱟ ᱢᱚᱱᱮ ᱦᱚᱭ?
ᱦᱳᱭ ᱾
ᱚ ᱾
ᱟᱫᱚ ᱦᱟᱸᱜ ᱚᱱᱮ ᱪᱮᱫ ᱠᱚ ᱞᱟᱹᱭᱟ ᱚᱱᱟ ᱫᱚᱢᱮ ᱨᱮᱭᱟᱲ ᱜᱮᱭᱟ ᱛᱚ, ᱟᱫᱚ ᱡᱟᱦᱟᱸ ᱞᱮᱠᱟᱱ ᱥᱟᱞᱟᱥ ᱦᱚᱲ ᱫᱚ ᱦᱟᱸᱜ ᱴᱷᱟᱱᱰᱟ ᱠᱚᱦᱚᱸ ᱞᱟᱜᱟᱣ ᱟᱠᱚ ᱜᱮᱭᱟ ᱾
ᱦᱳᱭ ᱦᱳᱭ ᱾
ᱦᱩᱸ ᱾
ᱡᱮᱢᱚᱱ ᱟᱞᱮ ᱥᱮᱜ ᱢᱟ ᱰᱟᱹᱰᱤ ᱜᱮ ᱵᱟᱹᱱᱩᱜᱼᱟ ᱱᱤᱛᱚᱜ ᱫᱚ ᱰᱟᱹᱰᱤ ᱫᱚᱠᱚ ᱪᱟᱵᱟ ᱠᱟᱜᱼᱟ, ᱟᱸᱡᱚᱢ ᱫᱚᱞᱤᱧ ᱟᱸᱡᱚᱢ ᱟᱠᱟᱫ ᱛᱟᱦᱮᱸ ᱛᱟᱦᱮᱸᱜ ᱡᱮ ᱯᱟᱹᱦᱤᱞ ᱢᱟᱱᱮ ᱰᱟᱹᱰᱤ ᱫᱟᱜ ᱠᱚ ᱧᱩᱭᱮ ᱛᱟᱦᱮᱸᱜᱼᱟ ᱾
ᱦᱳᱭ ᱦᱳᱭ ᱾
ᱦᱮᱸ ᱱᱤᱛᱚᱜ ᱫᱚ ᱱᱤᱛᱚᱜ ᱫᱚ ᱢᱮᱱ ᱠᱷᱟᱱ ᱵᱟᱹᱱᱩᱜ ᱠᱟᱜ -ᱟ ᱾
ᱟᱪᱪᱷᱟ᱾
ᱦᱳᱭ᱾
ᱟᱹᱰᱤ ᱱᱟᱯᱟᱭ
ᱦᱮᱸ
ᱟᱨ ᱛᱟᱦᱚᱞᱮ ᱠᱚᱧ ᱠᱚᱞ ᱟᱨ ᱠᱩᱧ ᱫᱚ ᱵᱟᱱᱟᱨ ᱜᱮ ᱧᱮᱞ ᱧᱟᱢᱟ ᱟᱯᱮ ᱚᱱᱛᱮ ᱫᱚ᱾
ᱦᱮᱸ ᱠᱚᱞ ᱟᱨ ᱠᱩᱧ ᱫᱚ ᱵᱟᱱᱟᱨ ᱜᱮ ᱧᱮᱞ ᱧᱟᱢᱚᱜᱚᱜᱼᱟ᱾ ᱢᱮᱱᱠᱷᱟᱱ ᱠᱩᱧ ᱫᱟᱜ ᱜᱮ ᱡᱟᱹᱥ ᱛᱤ ᱫᱚᱠᱚ ᱵᱮᱵᱚᱦᱟᱨ ᱜᱮᱭᱟ᱾
ᱟᱪᱪᱷᱟ ᱟᱪᱪᱷᱟ ᱟᱨ ᱛᱟᱦᱚᱞᱮ ᱚᱲᱟᱜ ᱨᱮ ᱡᱟᱦᱟᱸ ᱪᱟᱣᱞᱮ ᱵᱚᱱ ᱫᱟᱠᱟᱭᱟ, ᱚᱱᱟ ᱞᱟᱹᱜᱤᱫ ᱛᱮ ᱛᱟᱦᱚᱞᱮ ᱪᱮ ᱫᱟᱜ ᱯᱮ ᱵᱮᱣᱦᱟᱨ ᱜᱮᱭᱟ?
ᱚᱱᱟ ᱦᱚᱸ ᱠᱩᱧ ᱫᱟᱜ ᱜᱮ᱾
ᱟᱪᱪᱷᱟ᱾
ᱦᱳᱭ᱾ ᱡᱮᱢᱚᱱ ᱡᱟᱦᱟᱸ ᱫᱟᱹᱞ ᱠᱚ ᱡᱩᱫᱤ ᱵᱟᱝ ᱤᱥᱤᱱᱚᱜ ᱠᱩᱧ ᱫᱟᱜ ᱠᱚᱛᱮ ᱠᱚᱞ ᱫᱟᱜ ᱠᱚ ᱚᱱᱠᱟᱱᱟᱜ ᱵᱮᱵᱚᱦᱟᱨ ᱟᱞᱮ ᱚᱱᱟ ᱫᱚ᱾
ᱦᱩᱸ ᱦᱩᱸ
ᱡᱮᱢᱚᱱ ᱡᱷᱚᱛᱚ ᱫᱟᱜ ᱛᱮᱫᱚ ᱫᱟᱹᱞ ᱵᱟᱝ ᱤᱥᱤᱱᱚᱜ-ᱟ ᱥᱮ?
ᱵᱟᱝ ᱩᱥᱤᱱᱚᱜᱼᱟ ᱦᱳᱭ ᱦᱳᱭ ᱾
ᱦᱳᱭ ᱛᱟᱦᱚᱞᱮ ᱟᱯᱮ ᱰᱟᱹᱰᱤᱢ ᱞᱟᱹᱭ ᱠᱮᱭᱟ ᱵᱮᱱ ᱛᱟᱦᱚᱞᱮ ᱰᱟᱹᱰᱤ ᱫᱚ ᱛᱤᱱᱟᱹᱜ ᱥᱟᱺᱜᱤᱧ ᱜᱮᱛᱟ ᱯᱮᱭᱟ?
ᱥᱟᱺᱜᱤᱧ ᱫᱚ ᱥᱟᱺᱜᱤᱧ ᱜᱮᱭᱟ ᱦᱟᱸᱜ ᱚᱲᱟᱜ ᱠᱷᱚᱡ ᱫᱚ ᱾ ᱟᱫᱚ ᱪᱮᱫ ᱵᱮᱱ ᱪᱤᱠᱟᱹ ᱫᱟᱲᱮᱭᱟᱜᱼᱟ, ᱫᱟᱜ ᱛᱚ ᱟᱹᱜᱩ ᱜᱮ ᱞᱟᱜᱟᱜᱼᱟ ᱥᱮ ᱧᱩ ᱫᱟᱜ ᱫᱚ᱾
ᱚ ᱛᱟᱦᱚᱞᱮ ᱫᱟᱜ ᱨᱮᱱᱟᱜ ᱫᱚ ᱠᱟᱹᱴᱤᱡ ᱚᱵᱷᱟᱵ ᱜᱮᱭᱟ ᱵᱟᱝ ᱥᱮ?
ᱦᱳᱭ ᱦᱳᱭ᱾
ᱚ ᱛᱟᱦᱚᱞᱮ ᱱᱚᱝᱠᱟ ᱛᱳᱯᱳ ᱠᱚᱫᱚ ᱚᱠᱟ ᱠᱚᱨᱮ ᱯᱮ ᱛᱩᱯᱳᱱ ᱜᱮᱭᱟ?
ᱟᱫᱚ ᱚᱱᱟ ᱞᱟᱹᱜᱤᱫ ᱛᱚ ᱦᱟᱸᱜ ᱜᱟᱹᱰᱭᱟᱹ ᱢᱮᱱᱟᱜ ᱠᱟᱜ ᱛᱟᱞᱮᱭᱟ᱾
ᱟᱪᱪᱷᱟ ᱵᱟᱸᱫᱽ ᱠᱚ ᱵᱟᱝ ᱥᱮ?
ᱦᱳᱭ ᱦᱳᱭ᱾
ᱚ
ᱦᱳᱭ ᱚᱸᱰᱮ ᱜᱮᱞᱮ ᱛᱩᱯᱩ ᱵᱟᱲᱟᱜ ᱜᱮᱭᱟ᱾
ᱚ ᱟᱨ ᱡᱚᱠᱷᱚᱱ ᱢᱟᱱᱮ ᱡᱟᱦᱟᱱᱟᱜ ᱵᱟᱯᱞᱟ ᱠᱚ ᱦᱩᱭᱩᱜᱼᱟ᱾ ᱦᱳᱭ ᱥᱮ ᱮᱸᱜ ᱛᱚᱠᱷᱚᱱ ᱢᱟᱱᱮ ᱧᱩ ᱫᱟᱜ ᱫᱚ ᱚᱠᱟ ᱠᱷᱚᱱ ᱯᱮ ᱟᱹᱜᱩᱭ ᱜᱮᱭᱟ ᱯᱮ?
ᱟᱫᱚ ᱦᱟᱸᱜ ᱧᱩ ᱫᱟᱜ ᱫᱚ ᱴᱟᱰᱤ ᱠᱷᱚᱱᱟᱜ ᱜᱮ, ᱦᱚᱲ ᱞᱮ ᱞᱟᱜᱟᱣ ᱠᱚᱣᱟ ᱩᱱᱫᱚ᱾
ᱚ ᱢᱟᱱᱮ ᱦᱚᱲ ᱟᱛᱮᱯᱮ ᱟᱹᱜᱩᱭ ᱜᱮᱭᱟ ᱵᱟᱝ ᱥᱮ?
ᱦᱳᱭ ᱦᱳᱭ᱾
ᱚᱱᱟ ᱢᱟ ᱟᱭᱢᱟ ᱞᱟᱜᱟᱜᱼᱟ, ᱛᱟᱦᱚᱞᱮ ᱟᱭᱢᱟ ᱜᱟᱱ ᱟᱹᱜᱩᱭ ᱦᱩᱭᱩᱜ ᱛᱟᱯᱮᱭᱟ ᱛᱚ ᱛᱟᱦᱚᱞᱮ
ᱦᱳᱭ ᱟᱫᱚ ᱟᱭᱢᱟ ᱜᱮ ᱟᱫᱚᱢ ᱪᱤᱠᱟᱹᱭᱟ, ᱟᱫᱚ ᱟᱹᱜᱩ ᱛᱚ ᱞᱟᱜᱟᱜ ᱜᱮᱭᱟ ᱥᱮ?
ᱦᱮᱸ ᱦᱮᱸ ᱾
ᱦᱩᱸ
ᱟᱨ ᱡᱟᱦᱟᱸ ᱱᱤᱛᱚᱜ ᱢᱟᱱᱮ ᱚᱱᱟ ᱯᱚᱧᱪᱟᱭᱮᱛ ᱠᱷᱚᱱᱟᱜ ᱫᱚᱨᱠᱷᱟᱥᱛᱚ ᱚᱞ ᱞᱮᱠᱷᱟᱱ ᱫᱟᱜ ᱠᱚ ᱮᱢᱚᱜ ᱠᱷᱟᱱ ᱫᱚ, ᱫᱟᱜ ᱴᱮᱝᱠᱤ ᱠᱚ ᱤᱫᱤᱭ ᱫᱟ ᱱᱚᱝᱠᱟᱱᱟᱜ ᱵᱟᱝᱠᱚ ᱤᱫᱤᱭ ᱜᱮᱭᱟ?
ᱟᱫᱚ ᱠᱚ ᱟᱹᱜᱩᱭ ᱜᱮᱭᱟ ᱦᱟᱸᱜ ᱟᱫᱚ ᱟᱹᱜᱩ ᱫᱚ ᱟᱫᱚ ᱵᱟᱯᱞᱟ ᱨᱮᱫᱚ ᱦᱟᱸᱜ ᱟᱫᱚ ᱩᱱᱠᱩ ᱫᱚ ᱛᱷᱚᱲᱮ ᱠᱚ ᱵᱩᱡ ᱫᱟ ᱡᱮ ᱱᱩᱠᱩ ᱫᱚᱠᱚ ᱵᱟᱯᱞᱟᱜ ᱠᱟᱱᱟ ᱫᱟᱜ ᱤᱫᱤᱭᱟᱠᱚ ᱦᱩᱭᱩᱜᱼᱟ᱾
ᱟᱫᱚ ᱫᱚᱨᱠᱟᱷᱟᱥᱛᱚ ᱠᱚ ᱵᱟᱯᱮ ᱚᱞ ᱵᱟᱲᱟ ᱠᱟᱜᱼᱟ ᱚᱱᱠᱟ
ᱚᱞ ᱫᱚᱞᱮ ᱚᱞ ᱠᱟᱜᱼᱟ ᱦᱟᱸᱜ ᱟᱫᱚ ᱦᱟᱸᱜ ᱵᱟᱝ ᱠᱚ ᱩᱸ ᱵᱟᱝ ᱫᱚ ᱵᱟᱵᱟ ᱵᱟᱝ ᱠᱚ ᱧᱮᱞ ᱟᱠᱟᱫ ᱛᱟᱞᱮ ᱥᱮ ᱵᱟᱠᱚ ᱯᱟᱲᱦᱟᱣ ᱫᱟᱲᱮ ᱟᱛᱟᱞᱮ ᱠᱟᱱᱟ ᱦᱟᱸᱜ
ᱚ
ᱦᱳᱭᱛᱚ ᱵᱟᱝᱠᱚ ᱴᱷᱤᱠᱟᱹ ᱧᱟᱢ ᱫᱟᱲᱮᱭᱟᱜ ᱠᱟᱱᱟ ᱪᱮᱜ ᱠᱚ ᱚᱞ ᱦᱚᱪᱚ ᱠᱟᱫᱟ᱾
ᱦᱳᱭ ᱦᱳᱭ ᱟᱨ ᱡᱟᱦᱟᱸ ᱱᱮᱛᱟᱨ ᱚᱱᱟ ᱴᱟᱭᱤᱢ ᱠᱚᱞ ᱠᱚ ᱵᱟᱹᱭᱥᱟᱹᱣ ᱫᱚ ᱚᱲᱟᱜ ᱚᱲᱟᱜ ᱚᱱᱟ ᱫᱚ ᱵᱟᱝ ᱵᱟᱝᱠᱚ ᱵᱟᱹᱭᱥᱟᱹᱣ ᱠᱟᱜ ᱯᱮᱭᱟ?
ᱟᱫᱚ ᱦᱟᱸᱜ ᱚᱱᱟ ᱫᱚᱠᱚ ᱵᱟᱹᱭᱥᱟᱹᱣ ᱫᱚᱠᱚ ᱵᱟᱹᱭᱥᱟᱹᱣ ᱠᱟᱜ ᱞᱮᱭᱟ ᱟᱫᱚ ᱵᱟᱹᱭᱥᱟᱹᱣ ᱜᱮᱠᱚ ᱵᱟᱹᱭᱥᱟᱹᱣ ᱠᱟᱜ ᱞᱮᱭᱟ ᱫᱟᱜ ᱫᱚ ᱵᱟᱠᱚ ᱮᱢᱟᱶ ᱠᱟᱜ ᱞᱮᱭᱟ᱾
ᱚ ᱟᱞᱮ ᱥᱮᱫ ᱢᱟ ᱚᱱᱟ ᱢᱟ ᱵᱟᱹᱭᱥᱟᱹ ᱛᱮᱠᱚ ᱵᱟᱹᱭᱥᱟᱹᱣ ᱟᱠᱟᱟᱜᱼᱟ ᱚᱲᱟᱜ ᱚᱲᱟᱜ᱾ ᱢᱮᱱᱠᱷᱟᱱ ᱢᱟᱱᱮ ᱚᱱᱟ ᱢᱳᱴᱟ ᱯᱟᱭᱤᱯ ᱫᱚ ᱵᱟᱝᱠᱚ ᱛᱚᱯᱟ ᱠᱟᱜᱼᱟ ᱮᱠᱷᱚᱱᱚ ᱾ ᱦᱳᱭ ᱱᱟ ᱢᱤᱜ ᱢᱤᱜ ᱵᱚᱴᱷᱚᱞ ᱞᱮᱠᱟ᱾
ᱟᱪᱪᱷᱟ
ᱦᱮᱸ ᱮᱠᱷᱚᱱᱚ ᱟᱹᱲᱤ ᱠᱚ ᱛᱚᱵᱟᱭᱟᱠᱚ᱾
ᱟᱪᱪᱷᱟ ᱟᱪᱪᱷᱟ ᱦᱳᱭ ᱢᱟ ᱛᱟᱦᱚᱞᱮ ᱟᱫᱚ ᱱᱚᱝᱠᱟ ᱜᱮ ᱦᱟᱸᱜ ᱞᱟᱝ ᱜᱟᱞᱢᱟᱨᱟᱼᱟ ᱚᱠᱛᱚ ᱠᱚᱢᱟ ᱪᱟᱵᱟᱭ ᱦᱤᱡᱩᱜ ᱠᱟᱱ ᱛᱟᱞᱟᱝ᱾
ᱦᱳᱭ ᱦᱳᱭ
ᱦᱩᱸ ᱦᱳᱭ ᱢᱟ ᱮᱱᱠᱷᱟᱱ ᱥᱟᱹᱜᱩᱱ ᱧᱤᱫᱟᱹ᱾
ᱦᱳᱭ ᱥᱟᱹᱜᱩᱱ ᱧᱤᱫᱟᱹ᱾
ᱦᱳᱭ